ᱡᱚᱦᱟᱨ ᱜᱮ᱾
ᱡᱚᱦᱟᱨ ᱜᱮ ᱫᱚᱲᱦᱟ ᱛᱮ᱾ ᱥᱟᱹᱜᱩᱱ ᱫᱟᱨᱟᱢ᱾ ᱢᱟᱱᱮ ᱟᱢ ᱫᱚ ᱮᱠᱷᱚᱱ ᱫᱚ ᱟᱹᱛᱩ ᱫᱤᱥᱚᱢ
ᱤᱧ ᱢᱟ ᱢᱤᱫᱴᱮᱱ ᱤᱭᱟᱹ ᱥᱚᱦᱚᱨ ᱨᱮ ᱢᱤᱱᱟᱹᱧ ᱠᱟᱹᱫᱤᱧᱟ᱾ ᱢᱩᱨᱥᱤᱫᱟᱵᱟᱫᱽ ᱨᱮᱱᱟᱜ ᱠᱟᱱ ᱜᱮᱭᱟ᱾
ᱟᱪᱪᱷᱟ ᱟᱪᱪᱷᱟ ᱢᱟᱱᱮ ᱚᱲᱟᱜ ᱠᱚᱫᱚᱢ ᱪᱟᱞᱟᱜ ᱦᱤᱡᱩᱜ ᱠᱟᱱ ᱜᱮᱭᱟ ᱥᱮ ᱚᱱᱠᱟ ᱫᱚ ᱵᱟᱝ ᱪᱟᱞᱟᱜ ᱠᱟᱱᱟ
ᱱᱚᱜ-ᱚᱭ ᱛᱤᱦᱤᱧ ᱜᱮ ᱚᱲᱟᱜ ᱠᱷᱚᱱ ᱤᱧ ᱦᱮᱡ ᱮᱱᱟ ᱚᱱᱟᱧ ᱪᱟᱞᱟᱣ ᱞᱮᱱᱟ ᱯᱚᱨᱤᱠᱠᱷᱟ ᱛᱟᱦᱮᱸ ᱯᱚᱨᱤᱠᱠᱷᱟ ᱤᱭᱟᱹ ᱛᱟᱦᱮᱸ ᱞᱮᱱᱟ ᱨᱚᱵᱤ ᱵᱟᱨ ᱞᱟᱦᱟ ᱨᱚᱵᱤ ᱵᱟᱨ ᱟᱫᱚ ᱪᱟᱞᱟᱣ ᱞᱮᱱᱟ ᱫᱚ ᱦᱚᱜ-ᱚᱭ ᱢᱤᱫ ᱥᱩᱯᱛᱟ ᱜᱟᱱ ᱤᱧ ᱛᱟᱦᱮᱸ ᱦᱮᱡ ᱮᱱᱟ ᱩᱱᱟᱹᱜ ᱫᱤᱱ ᱫᱚ ᱵᱟᱹᱧ ᱛᱟᱦᱮᱸ ᱵᱟᱲᱟᱜᱼᱟ ᱵᱟᱨ ᱫᱤᱱ ᱥᱮ ᱯᱮ ᱫᱤᱱ ᱫᱚ ᱱᱤᱭᱟᱹ ᱵᱟᱨ ᱫᱚ ᱮᱻᱻ ᱛᱟᱦᱮᱸᱭ ᱱᱟᱹᱧ ᱵᱚᱞᱮ ᱵᱟᱨ ᱯᱮ ᱢᱟᱥ ᱵᱟᱝ ᱪᱟᱞᱟᱜ ᱦᱩᱭᱩᱜ-ᱟ ᱚᱲᱟᱜ
ᱟᱪᱪᱷᱟ ᱟᱪᱪᱷᱟ ᱛᱟᱦᱞᱮ ᱠᱷᱟᱱᱡ ᱛᱚ ᱢᱟᱱᱮ ᱟᱵᱚᱣᱟᱜ ᱛᱤᱱ ᱟᱡᱚᱢ ᱤᱫᱤ ᱠᱟᱛᱮᱜ ᱵᱟᱰᱟᱭ ᱜᱮᱭᱟ ᱥᱮ ᱵᱟᱢ ᱵᱟᱰᱟᱭᱟ
ᱵᱟᱰᱟᱭ ᱫᱚᱛᱚ ᱩᱱᱟᱹᱜ ᱢᱚᱸᱡᱽ ᱫᱚ ᱵᱟᱹᱧ ᱵᱟᱰᱟᱭᱟ ᱫᱟᱹᱭᱛᱮ ᱜᱟᱱᱚᱜᱼᱟ ᱦᱮᱸ ᱟᱞᱮ ᱯᱟᱞᱚᱱ ᱦᱩᱭᱩᱜ ᱜᱮᱭᱟᱞᱮ ᱢᱚᱸᱡᱽ ᱜᱮ ᱟᱫᱚ ᱟᱯᱮᱥᱮᱫ ᱫᱚ ᱟᱯ ᱥᱮᱫ ᱟᱨ ᱢᱚᱡᱽ
ᱦᱳᱭ ᱟᱞᱮᱥ ᱢᱳᱴᱟᱢᱩᱴᱤ ᱦᱩᱭᱩᱜᱼᱟ ᱵᱷᱟᱹᱜᱤ ᱫᱟᱭ ᱵᱟᱠᱤ ᱵᱚᱞᱛᱮ ᱞᱟᱹᱭ ᱞᱮᱠᱷᱟᱭ ᱱᱚᱜᱼᱚᱭ ᱡᱮ ᱵᱚᱸᱜᱟ ᱵᱩᱨᱩ ᱦᱩᱭᱩᱜᱼᱟ ᱥᱟᱶᱛᱮ ᱚᱱᱠᱟ ᱞᱮᱠᱟ ᱫᱚ ᱟᱹᱛᱳ ᱟᱹᱛᱳ ᱫᱟᱬᱟᱱ ᱦᱩᱭᱩᱜᱼᱟ ᱥᱟᱶᱛᱮ ᱢᱩᱪᱟᱹᱫ ᱨᱮᱦᱟᱸᱜ ᱚᱱᱠᱟ ᱠᱷᱤᱪᱩᱲᱤ ᱠᱤᱢᱵᱟ ᱡᱟᱦᱟᱱᱟᱜ ᱠᱚ ᱡᱚᱢ ᱦᱚᱪᱚ ᱞᱮᱭᱟ
ᱟᱞᱮ ᱫᱚ ᱵᱚᱞᱮ ᱚᱱᱠᱟ ᱫᱚ ᱫᱟᱬ ᱵᱟᱝ ᱦᱩᱭᱩᱜᱼᱟ ᱚᱱᱟ ᱫᱤᱱ ᱫᱚ ᱢᱟᱥᱮ ᱡᱟᱦᱟᱸ ᱚᱱᱩᱥᱴᱷᱟᱱ ᱠᱚ ᱦᱩᱭ ᱵᱟᱲᱟᱜᱼᱟ ᱥᱮ ᱵᱟᱝ ᱚᱱᱟ ᱵᱚᱞᱮ ᱵᱚᱸᱜᱟ ᱵᱩᱨᱩ ᱠᱟᱛᱮᱜ
ᱟᱪᱪᱷᱟ ᱟᱪᱪᱷᱟ
ᱛᱚ ᱚᱱᱩᱥᱴᱷᱟᱱ ᱫᱚ ᱱᱮᱛᱟᱨ ᱟᱵᱚ ᱢᱟ ᱡᱟᱦᱟᱸ ᱚᱠᱟᱴᱟᱜ ᱞᱟᱹᱠᱛᱤ ᱠᱟᱱᱟ ᱚᱱᱟ ᱠᱷᱚᱡ ᱡᱟᱹᱥᱛᱤ ᱠᱚ ᱡᱟᱦᱟᱸ ᱤᱭᱟᱹ ᱠᱚ ᱚᱞ ᱩᱞ ᱤᱭᱟᱹ ᱨᱮᱱᱟᱜ ᱠᱚ ᱥᱮᱨᱮᱧ ᱫᱚ ᱴᱷᱤᱠ ᱜᱮᱭᱟ ᱟᱫᱚ ᱫᱚᱥᱟᱨ ᱥᱮᱫ ᱠᱚ ᱤᱫᱤᱭᱮᱫᱟ ᱱᱤᱭᱟᱹ ᱨᱮᱱᱟᱜ ᱤᱭᱟᱹ ᱦᱚᱸ
ᱦᱳᱭ ᱦᱳᱭ ᱮᱴᱟᱜ ᱥᱮᱫ ᱢᱟ ᱪᱟᱞᱟᱜ ᱠᱟᱱᱟ ᱚᱱᱮ ᱛᱨᱤᱥᱟ ᱡᱩᱱ ᱫᱚ ᱚᱱᱠᱟᱱᱟᱜ ᱫᱤᱱ ᱫᱚ ᱵᱟᱝ ᱠᱟᱱᱟ ᱮᱸ ᱢᱟᱱᱮ ᱥᱮᱫᱟᱭ ᱡᱟᱦᱟᱸᱭ ᱠᱚ ᱦᱩᱞᱜᱟᱹᱨ ᱨᱮ ᱠᱚ ᱛᱟᱦᱮᱸ ᱠᱟᱱᱟ ᱩᱱᱠᱩᱣᱟᱜᱤᱱ ᱜᱚᱡ ᱞᱮ ᱠᱟᱱ ᱠᱷᱟᱱᱮ
ᱦᱮᱸᱻᱦᱮᱸ ᱱᱤᱭᱟᱹ ᱫᱚ ᱢᱤᱫᱴᱮᱱ ᱤᱭᱟᱹ ᱨᱮᱱᱟᱜ ᱥᱩᱠ ᱨᱮᱱᱟᱜ ᱫᱤᱱ ᱠᱟᱱ ᱛᱟᱵᱚᱱᱟ ᱦᱮᱸ ᱟᱨ ᱥᱮᱠᱷᱟᱱ ᱟᱵᱚ ᱠᱚ ᱤᱭᱟᱹ ᱨᱟ ᱠᱚ ᱮᱱᱮᱡ ᱮ ᱨᱟᱹᱥᱠᱟᱹ ᱜᱮ ᱮᱱᱮᱡ ᱦᱩᱭᱩᱜ ᱠᱟᱱᱟ
ᱱᱟᱱᱟ ᱦᱩᱱᱟᱹᱨ ᱞᱟᱹᱭᱼᱟ ᱚᱱᱠᱟ
ᱟᱫᱚ ᱟᱵᱚ ᱜᱤᱫᱽᱨᱟᱹ ᱠᱚᱫᱚ ᱪᱮᱫ ᱠᱚ ᱤᱭᱟᱹᱭᱮᱫᱟ ᱡᱮ ᱦᱮᱸ ᱱᱤᱭᱟᱹ ᱫᱤᱱ ᱫᱚ ᱦᱩᱞ ᱢᱟᱦᱟ ᱫᱤᱱ ᱫᱚᱠᱟ ᱮᱱᱮᱡ ᱟᱵᱚ ᱵᱚᱞᱮ ᱨᱟᱹᱥᱠᱟᱹᱜ ᱟᱠᱚ ᱩᱱᱠᱩ ᱪᱮᱫ ᱫᱟᱠᱚ ᱧᱮᱞ ᱛᱮ ᱱᱤᱭᱟᱹ
ᱦᱳᱭ ᱦᱳᱭ
ᱟᱫᱚ ᱥᱚᱞᱟᱹᱭᱮ ᱫᱚ ᱵᱟᱝ ᱛᱟᱦᱮᱱ ᱠᱟᱱᱟ ᱡᱟᱦᱟᱸ ᱟᱵᱚ ᱩᱫᱽᱫᱮᱥᱥᱚ ᱞᱟᱹᱭᱢᱮ
ᱸ ᱢᱮᱱᱫᱟᱹᱧ ᱛᱟᱦᱞᱮ ᱱᱚᱣᱟ ᱛᱤᱨᱤᱥᱟ ᱡᱩᱱ ᱞᱟᱹᱜᱤᱫ ᱛᱮᱢ ᱵᱟᱲᱟᱭ ᱠᱷᱟᱡ ᱠᱟᱹᱴᱤᱡ ᱞᱟᱹᱭ ᱛᱟᱞᱟᱝᱟ ᱯᱳᱭᱞᱳ ᱮᱦᱚᱵ ᱠᱷᱚᱱ ᱢᱟᱱ ᱪᱮᱫ ᱪᱤᱠᱠᱟᱣ ᱠᱟᱱᱟ ᱪᱮᱫ ᱠᱷᱟᱹᱛᱤᱨ ᱱᱚᱝᱠᱟ ᱦᱩᱭ ᱞᱮᱱᱟ ᱛᱤᱨᱤᱥᱟ ᱡᱩᱱ ᱫᱚ ᱡᱟᱦᱟᱸ ᱞᱮᱠᱟᱢ ᱵᱟᱰᱟᱭᱟ ᱜᱳᱢᱠᱮ ᱛᱟᱨᱯᱚᱨ ᱤᱧ ᱦᱚᱧ ᱞᱟᱹᱭᱮᱫ ᱛᱟᱞᱟᱝ ᱟ
ᱤᱧ ᱞᱟᱹᱭ ᱫᱟ ᱩᱱᱟᱹᱜ ᱫᱚ ᱜᱚᱴᱟ ᱩᱱ ᱫᱚ ᱥᱚᱢ ᱫᱚ ᱵᱟᱹᱧ ᱵᱟᱰᱟᱭᱟ ᱤᱭᱟᱹ ᱢᱟ ᱦᱮ ᱦᱚᱸᱜᱼᱚᱭ ᱟᱵᱚ ᱟᱴᱷᱨᱚᱥᱚ ᱯᱚᱧᱪᱟᱱᱱᱚ ᱥᱟᱞᱨᱮ ᱦᱩᱭ ᱞᱮᱱᱟ ᱥᱮ ᱵᱟᱝ
ᱦᱳᱭᱻᱳᱭ
ᱦᱮᱸ ᱚᱱᱟ ᱞᱟᱦᱟ ᱥᱮ ᱤᱭᱟᱹᱵᱚ ᱤᱝᱨᱮᱡᱽ ᱠᱚ ᱦᱮᱡ ᱮᱱᱟ ᱟᱫᱚ ᱚᱱᱠᱟ ᱡᱟᱦᱟᱸᱭ ᱟᱵᱚ ᱦᱚᱲ ᱠᱚ, ᱦᱚᱲ ᱦᱚᱯᱚᱱᱟᱜ ᱠᱷᱮᱛ ᱠᱚ ᱡᱟᱦᱟᱸ ᱠᱚ ᱨᱮᱡ ᱠᱟᱛᱮᱜ ᱚᱱᱟᱠᱚ ᱪᱟᱥ ᱠᱚ ᱥᱩᱨᱩ ᱠᱮᱫᱟ ᱥᱮ ᱩᱱᱠᱩ ᱠᱚ ᱠᱟᱹᱢᱤ ᱤᱭᱟᱹ ᱚᱱᱮ ᱚᱱᱠᱟ ᱡᱳᱨ ᱠᱚᱨᱮ ᱠᱚ ᱠᱟᱹᱢᱤ ᱦᱚᱪᱚᱭᱮᱫ ᱠᱚ ᱛᱟᱦᱮᱱᱟ᱾
ᱟᱠᱚ ᱛᱟᱨᱯᱚᱨ ᱟᱵᱟᱨ ᱟᱢᱟᱜ ᱠᱷᱮᱛᱨᱮᱜᱮ ᱠᱷᱟᱡᱽᱱᱟ, ᱠᱷᱟᱡᱽᱱᱟ ᱠᱚ ᱦᱟᱛᱟᱣ ᱮᱫ ᱛᱟᱦᱮᱱᱟ᱾ ᱟᱫᱚ ᱵᱤᱵᱷᱤᱱᱱᱚ ᱦᱚᱜ ᱠᱟ ᱚᱛᱛᱮᱪᱟᱨ ᱚᱱᱠᱟ ᱠᱟᱹᱢᱤ ᱦᱚᱪᱚ ᱵᱤᱵᱷᱤᱱᱱᱚ ᱨᱮᱹᱞ ᱞᱟᱭᱤᱱ ᱛᱚ ᱦᱚᱲ ᱠᱚ ᱠᱟᱹᱢᱤ ᱦᱚᱪᱚ ᱠᱟᱱ ᱛᱟᱦᱮᱱᱟ᱾ ᱚᱱᱟ ᱠᱚ ᱠᱚᱨᱟᱣ ᱞᱟᱹᱜᱤᱫ ᱟᱭᱢᱟ ᱚᱝᱠᱟ ᱚᱛᱛᱟᱪᱟᱨ ᱦᱩᱭᱩᱜ ᱠᱟᱱ ᱛᱟᱦᱮᱱᱟ᱾ ᱟᱫᱚ ᱚᱱᱠᱟ ᱤᱭᱟᱹᱛᱮ ᱩᱱᱠᱤᱱ ᱥᱤᱫᱩ - ᱠᱟᱹᱱᱩ ᱥᱮ ᱟᱨᱦᱚᱸ ᱠᱩᱞᱳ - ᱡᱷᱟᱱᱚ ᱢᱮᱱᱟᱜ ᱠᱚᱣᱟ᱾ ᱡᱚᱛᱚ ᱦᱚᱲ ᱜᱤ ᱟᱭᱢᱟ ᱦᱚᱲᱜᱤ᱾ ᱩᱱᱠᱩ ᱞᱟᱦᱟ ᱦᱮᱡ ᱮᱱᱟ ᱟᱫᱚ ᱚᱱᱮ ᱠᱚ ᱦᱩᱞ ᱠᱚ ᱦᱚᱦᱚ ᱠᱮᱫᱟ ᱛᱤᱨᱤᱥᱮ ᱛᱤᱨᱤᱥᱮ ᱡᱩᱱ ᱡᱟᱦᱟᱸ ᱦᱩᱭᱱᱟ ᱢᱤᱫᱴᱮᱱ ᱵᱷᱩᱜᱽ ᱡᱚᱛᱚᱴᱟ ᱤᱧ ᱵᱟᱰᱟᱭᱟ ᱵᱷᱚᱜᱽᱱᱟᱰᱤ ᱢᱟᱴᱷᱨᱮ ᱵᱚᱞᱮ ᱫᱚᱥ ᱦᱟᱡᱟᱨ ᱚᱱᱠᱟ ᱥᱟᱶᱛᱟᱞ ᱦᱚᱯᱚᱱ ᱠᱚ ᱢᱤᱫ ᱞᱮᱱᱟ᱾ ᱟᱨ ᱤᱭᱟᱹᱛᱮᱫ ᱠᱩ ᱱᱟ ᱟᱵᱚ ᱩᱱᱠᱩ ᱡᱟᱦᱟᱸᱭ ᱤᱝᱞᱤᱥ ᱛᱮᱠᱚ ᱞᱟᱹᱲᱦᱟᱹᱭ ᱞᱮᱱᱟ᱾ ᱥᱮ ᱵᱟᱝ! ᱤᱧ ᱛᱤᱱᱟᱹᱜ ᱴᱷᱤᱠᱤᱧ ᱞᱟᱹᱭ ᱠᱮᱫᱟ ᱥᱮ ᱵᱟᱹᱧ ᱞᱟᱹᱭ ᱠᱮᱫᱟ ᱚᱱᱟ ᱠᱟᱹᱴᱤᱡ ᱞᱟᱹᱭ ᱢᱮ?
ᱦᱮᱸ ᱮᱠᱟᱞ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱟᱜᱼᱟ, ᱡᱚᱛᱷᱟᱛ ᱜᱮ ᱟᱹᱰᱤ ᱫᱟᱢᱟᱱ ᱠᱟᱛᱷᱟ ᱠᱟᱱ ᱜᱮᱭᱟ ᱚᱱᱟ ᱠᱚ ᱟᱫᱚ ᱤᱧ ᱦᱚᱸ ᱢᱟᱱᱮ ᱡᱟᱦᱟᱸ ᱛᱤᱱᱟᱹᱜ ᱤᱧ ᱵᱟᱲᱟᱭᱟ ᱤᱧ ᱦᱚᱸ
ᱦᱩᱸ ᱦᱩᱸ ᱦᱮᱸ ᱞᱟᱹᱭ ᱞᱟᱹᱭ ᱚᱵᱚᱥᱛᱟ ᱞᱟᱹᱭ ᱢᱮ
ᱢᱟᱱᱮ ᱟᱴᱷᱨᱚᱥᱚ ᱯᱚᱧᱪᱟᱱᱱᱚ ᱢᱟᱲᱟᱝ ᱠᱷᱚᱱᱜᱮ ᱡᱚᱠᱷᱚᱱ ᱢᱟᱱᱮ ᱤᱝᱨᱮᱡᱽ ᱥᱟᱥᱚᱱ ᱱᱚᱰᱮ ᱮᱦᱚᱵ ᱞᱮ-ᱟ᱾ ᱟᱫᱚ ᱚᱱᱠᱟ ᱜᱮ ᱟᱹᱰᱤᱜᱟᱱ ᱢᱟᱱᱮ ᱵᱷᱟᱨᱚᱛ ᱫᱤᱥᱚᱢ ᱨᱮ ᱟᱹᱰᱤᱜᱟᱱ ᱴᱚᱴᱷᱟ ᱨᱮ ᱩᱱᱠᱩ ᱠᱚ ᱨᱟᱡ ᱮᱫ ᱛᱟᱦᱮᱱᱟ᱾ ᱟᱹᱰᱤ ᱠᱚ ᱥᱟᱥᱚᱱᱮᱫ ᱛᱟᱦᱮᱱᱟ᱾ ᱚᱛᱛᱭᱟ - ᱪᱟᱨᱮᱫ ᱱᱟ ᱚᱱᱠᱟ ᱜᱮ ᱟᱫᱚ ᱚᱱᱠᱟ ᱜᱮ ᱨᱟᱹᱜᱤ - ᱟᱹᱲᱤᱥ ᱢᱟ ᱛᱟᱦᱮᱸ ᱠᱟᱱ ᱛᱚᱠᱷᱚᱱ ᱩᱱᱠᱩ ᱵᱟᱝᱠᱚ ᱨᱚᱲ ᱫᱟᱲᱟᱢ ᱫᱟᱲᱮᱭᱟᱜ ᱠᱟᱱ ᱛᱟᱦᱮᱱᱟ ᱤᱝᱨᱮᱡ ᱪᱮᱛᱟᱱ ᱨᱮ ᱡᱮᱦᱤᱛᱩ ᱩᱱᱠᱩ ᱫᱚ ᱡᱟᱦᱟᱱᱟᱜ ᱨᱚᱲ ᱞᱮᱠᱷᱟᱡ ᱜᱮ ᱫᱟᱫᱟᱞ ᱠᱟᱱ ᱛᱟᱦᱮᱱᱟ ᱠᱚ ᱡᱤᱭᱟᱹᱞᱤ ᱫᱟᱵᱟᱣ ᱵᱚᱱ ᱛᱟᱦᱮᱱᱟ᱾ ᱛᱟᱦᱚᱞᱮ ᱱᱩᱠᱤᱱ ᱥᱤᱫᱩ - ᱠᱟᱹᱱᱩ, ᱵᱤᱨᱥᱟᱹ ᱢᱩᱱᱰᱟ ᱡᱟᱦᱟᱸᱭ ᱦᱩᱞᱜᱟᱹᱨᱤᱭᱟᱹ ᱠᱚ ᱛᱟᱦᱮᱸ ᱠᱟᱱᱟ᱾ ᱩᱱᱠᱩ ᱩᱱᱠᱩ ᱠᱚ ᱢᱮᱱ ᱠᱮᱜᱼᱟ ᱡᱮ ᱱᱚᱜᱼᱚᱭ ᱱᱚᱝᱠᱟ ᱠᱚ ᱱᱟᱦᱟᱪᱟᱨᱮᱫ ᱵᱚᱱᱟ ᱟᱵᱚ ᱠᱚ ᱪᱮᱛᱟᱱ ᱨᱮᱜᱮ ᱟᱵᱚᱣᱟᱜ ᱟᱵᱚᱣᱟᱜ ᱡᱟᱦᱟᱸ ᱛᱤᱱᱟᱹᱜ ᱟᱹᱭᱫᱟᱹᱨ ᱠᱟᱱᱟ ᱚᱱᱟ ᱦᱚᱸ ᱵᱟᱝ ᱠᱚ ᱢᱟᱵᱚᱱ ᱠᱟᱱᱟ ᱛᱟᱦᱚᱞᱮ ᱠᱷᱟᱱ ᱞᱟᱹᱲᱦᱟᱹᱭ ᱠᱟᱛᱮᱫ ᱵᱚᱱ ᱵᱟᱧᱪᱟᱜᱼᱟ ᱵᱟᱠᱷᱟᱱ ᱫᱚ ᱵᱟᱵᱚᱱ ᱵᱟᱧᱪᱟᱣ ᱫᱟᱲᱮᱭᱟᱜᱼᱟ
ᱦᱮᱸ ᱦᱮᱸ
ᱠᱤᱱ ᱥᱤᱫᱩ ᱠᱟᱹᱱᱦᱩ ᱦᱩᱞᱜᱟᱹᱨᱤᱭᱟᱹ ᱩᱸ ᱟᱹᱰᱤ ᱜᱟᱱ ᱴᱚᱴᱷᱟ ᱠᱚᱨᱮ ᱱᱩᱠᱤᱱ ᱦᱩᱞ ᱥᱟᱸᱫᱮᱥ ᱠᱤᱱ ᱠᱩᱞ ᱠᱮᱜᱼᱟ ᱡᱮ ᱵᱟᱝᱢᱟ ᱵᱚᱱ ᱦᱩᱞᱟ ᱦᱩᱞ ᱠᱟᱛᱮᱫ ᱵᱚᱱ ᱵᱟᱧᱪᱟᱜᱼᱟ ᱛᱟᱦᱚᱞᱮ ᱱᱚᱣᱟ ᱵᱷᱚᱜᱽᱱᱟᱰᱤᱦᱤ ᱨᱮ ᱦᱚᱸ ᱟᱹᱰᱤ ᱜᱟᱱ ᱚᱱᱠᱟ ᱥᱟᱱᱛᱟᱲ ᱠᱚ ᱥᱮ ᱥᱮᱴᱮᱨ ᱞᱮᱱᱟ ᱥᱟᱱᱛᱟᱲ ᱥᱩᱢᱩᱝ ᱫᱚ ᱵᱟᱝ ᱚᱱᱠᱟ ᱜᱮ ᱮᱴᱟᱜ ᱪᱷᱟᱹᱛᱤᱠ ᱠᱚᱦᱚᱸ ᱠᱚ ᱥᱮᱴᱮᱨ ᱞᱮᱱᱟ ᱦᱩᱞ ᱞᱟᱹᱜᱤᱫ ᱛᱮ ᱟᱢ ᱛᱟᱦᱚᱞᱮ ᱦᱩᱞ ᱦᱩᱭᱮᱱᱟ ᱦᱩᱞ ᱦᱩᱭ ᱠᱟᱛᱮᱜ ᱟᱹᱰᱤᱜᱟᱱ ᱟᱵᱚ ᱥᱟᱱᱛᱟᱲ ᱠᱚ ᱜᱚᱡ ᱦᱚᱪᱚ ᱞᱮᱱᱟ
ᱦᱩᱸ ᱦᱩᱸ
ᱜᱚᱡ ᱥᱩᱢᱩᱝ ᱫᱚ ᱚᱱᱠᱟ ᱜᱮ ᱢᱟᱭᱟᱢ ᱠᱚ ᱵᱟᱦᱮᱞ ᱞᱮᱱᱟ ᱵᱟᱧᱪᱟᱣ ᱦᱚᱸᱠᱚ ᱵᱟᱧᱪᱟᱣ ᱠᱟᱱ ᱡᱟᱦᱟᱸᱭ ᱵᱟᱧᱪᱟᱣ ᱠᱚ ᱛᱟᱦᱮᱸ ᱠᱟᱱᱟ ᱩᱱᱠᱩ ᱦᱚᱲ ᱚᱱᱠᱟ ᱡᱟᱦᱟᱸ ᱥᱮᱫ ᱠᱚ ᱫᱟᱹᱲ ᱫᱟᱹᱲ ᱞᱮᱫᱟ ᱚᱱᱟᱛᱮ ᱟᱵᱚ ᱱᱤᱛ ᱫᱷᱟᱹᱵᱤᱡ ᱱᱚᱝᱠᱟ ᱢᱮᱱᱟᱜ ᱟᱠᱟᱫ ᱵᱚᱱᱟ
ᱦᱩᱸ ᱦᱩᱸ
ᱫᱤᱭᱯᱚᱨ ᱱᱚᱜᱚᱭ ᱥᱟᱫᱷᱤᱱ ᱥᱟᱫᱷᱤᱱ ᱮᱱᱟᱝ ᱮᱱᱮ ᱠᱚ ᱫᱟᱹᱲ ᱠᱮᱫᱟ ᱛᱟᱨᱯᱚᱨ ᱟᱵᱚᱵᱚᱱ ᱥᱟᱫᱷᱤᱱ ᱮᱱᱟ ᱥᱮ
ᱦᱩᱸ ᱦᱩᱸ ᱥᱫᱤ
ᱟᱹᱰᱤ ᱜᱟᱱ ᱦᱩᱞᱜᱟᱹᱨᱤᱭᱟᱹ ᱚᱱᱠᱟ ᱢᱮᱱᱟᱜ ᱟᱠᱟᱫ ᱠᱚᱣᱟ ᱥᱤᱞᱠᱟᱹ ᱛᱤᱞᱠᱟᱹ ᱵᱟᱵᱟ ᱡᱟᱦᱟᱭ ᱦᱩᱞ ᱞᱮᱜᱼᱟ
ᱦᱩᱸ ᱦᱩᱸ ᱟᱹᱰᱤ ᱱᱟᱯᱟᱭ ᱮᱢ ᱞᱟᱹᱭ ᱠᱮᱫᱟ ᱟᱫᱚ ᱦᱚᱜ ᱚᱭ ᱡᱮᱢ ᱞᱟᱹᱭᱠᱮᱜ ᱤᱭᱟᱹ ᱵᱟᱵᱟ ᱛᱤᱞᱠᱟᱹ ᱢᱟᱡᱷᱤ ᱩᱱᱤ ᱩᱱᱤ ᱵᱮᱯᱟᱨ ᱛᱮᱫ ᱠᱟᱹᱴᱤᱡ ᱞᱟᱹᱭ ᱢᱮ ᱤᱧ ᱠᱷᱩᱵᱴᱟᱜ ᱵᱟᱹᱧ ᱵᱟᱲᱟᱭᱟ ᱩᱱᱤ ᱵᱮᱯᱟᱨ ᱛᱚ ᱠᱟᱹᱴᱤᱡ ᱮᱢ ᱞᱟᱹᱭ ᱞᱟᱹᱭ ᱞᱮᱠᱷᱟᱡ
ᱦᱳᱭ ᱩᱱᱤ ᱦᱚᱸ ᱟᱵᱚᱣᱟᱜ ᱥᱚᱢᱟᱡᱽ ᱞᱟᱹᱜᱤᱫ ᱛᱮᱭ ᱞᱟᱹᱲᱦᱟᱹᱭ, ᱞᱟᱹᱲᱦᱟᱹᱭ ᱞᱮᱫᱟ᱾
ᱦᱮᱸ ᱩᱱᱠᱩ ᱵᱚᱞᱮ ᱱᱤᱭᱟᱹ ᱟᱴᱷᱨᱚᱥᱚ ᱯᱚᱧᱪᱟᱱᱱᱚ ᱞᱟᱦᱟᱨ ᱰᱤᱞᱟᱝ
ᱤᱭᱟᱹ ᱥᱚᱛᱨᱚ ᱥᱚ ᱥᱟᱞ ᱠᱟᱱᱟ ᱤᱧᱦᱚ ᱴᱷᱤᱠ ᱵᱟᱸᱧ ᱫᱤᱥᱟᱹᱭᱮᱜᱟ᱾
ᱩ ᱞᱟᱜ - ᱵᱷᱟᱜ ᱤᱭᱟᱹ ᱵᱚᱞᱮ ᱮᱠᱥᱚ ᱵᱚᱪᱚᱨ ᱞᱟᱦᱟ
ᱦᱳᱭ ᱦᱳᱭ ᱟᱫᱚ ᱩᱱᱤ ᱫᱚ ᱛᱚᱠᱷᱚᱱ ᱫᱚ ᱢᱤᱫᱴᱮᱱ ᱤᱝᱨᱮᱡ ᱮ ᱛᱟᱦᱮᱸ ᱠᱟᱱᱟ ᱠᱤᱞᱤᱯᱞᱮᱱ ᱥᱟᱦᱮᱵᱽ ᱵᱚᱞᱮ ᱯᱟᱲᱦᱟᱣ ᱨᱮ ᱱᱚᱣᱟ ᱫᱚᱧ ᱧᱟᱢ ᱠᱟᱜᱼᱟ᱾
ᱦᱮᱸ ᱦᱮᱸ
ᱛᱤᱞᱠᱟᱹᱣ ᱵᱟᱟᱜ ᱫᱚ ᱟᱫᱚ ᱥᱤᱫᱷᱩ - ᱠᱟᱹᱱᱩ ᱛᱟᱹᱠᱤᱱᱟᱜ ᱫᱚ ᱚᱱᱠᱟ ᱞᱮᱠᱟ ᱫᱚ ᱯᱟᱲᱦᱟᱣ ᱨᱮ ᱥᱮ ᱚᱞ ᱫᱚ ᱵᱟᱹᱱᱩᱜᱼᱟ᱾
ᱦᱮᱸ ᱟᱵᱚᱣᱟᱜ ᱤᱛᱤᱦᱟᱸᱥ ᱫᱚ ᱵᱟᱠᱚ ᱯᱟᱞᱴᱟᱣ ᱜᱚᱜ ᱠᱟᱫᱟ ᱠᱚ ᱥᱮ ᱵᱟᱝ ᱫᱤᱠᱩ ᱯᱩᱥᱤ ᱚᱱᱠᱟ ᱟᱥᱚᱞ ᱤᱛᱤᱦᱟᱸᱟᱥ ᱫᱚ ᱵᱟᱵᱚ ᱯᱟᱲᱦᱟᱜ ᱠᱟᱱ᱾
ᱦᱳᱭ ᱦᱳᱭ
ᱟᱫᱚ ᱩᱱᱠᱤᱱ ᱢᱟᱱᱮ ᱛᱤᱞᱠᱟᱹ ᱵᱟᱵᱟ ᱦᱚᱸ ᱟᱵᱚᱣᱟᱜ ᱦᱚᱸ ᱞᱟᱹᱜᱤᱫ ᱧᱩᱛᱩᱢ ᱦᱚᱭᱛᱚ ᱟᱵᱩᱣᱟᱜ ᱱᱚᱣᱟ ᱛᱤ ᱡᱟᱹᱛᱤ ᱨᱮ ᱵᱟᱧᱪᱟᱣ ᱢᱮᱱᱟᱭ ᱟᱠᱟᱫ ᱠᱤᱱᱟ ᱱᱩᱠᱩ ᱡᱟᱦᱟᱸᱭ ᱦᱩᱫᱽᱨᱟᱹᱭ ᱢᱮᱱᱟᱜ ᱟᱠᱟᱫ ᱠᱚᱣᱟ᱾ ᱟᱫᱚ ᱱᱤᱛᱚᱜ ᱫᱚ ᱟᱵᱚᱣᱟᱜ ᱫᱚ ᱱᱚᱝᱠᱟ ᱠᱟᱱᱟ ᱡᱮ ᱡᱟᱦᱟᱸ ᱞᱮᱠᱟᱱᱟᱜ ᱡᱩᱜ ᱫᱚ ᱵᱟᱝ ᱠᱟᱱᱟ ᱱᱤᱛᱚᱜ ᱫᱚ ᱟᱹᱰᱤ ᱜᱟᱱ ᱯᱟᱞᱴᱟᱣ ᱟᱠᱟᱱᱟ ᱚᱱᱟᱛᱮ ᱟᱵᱚ ᱫᱚ ᱱᱤᱛᱚᱜ ᱫᱚ ᱡᱟᱦᱟ ᱠᱚᱞᱚ ᱨᱮᱭᱟᱜ ᱫᱟᱲᱮ ᱛᱮᱜᱮ ᱵᱚᱱ ᱦᱩᱞᱟ
ᱦᱩᱸ
ᱟ ᱱᱚᱜᱼᱚᱭ ᱡᱮᱢᱚᱱ ᱟᱹᱰᱤᱜᱟᱱ ᱴᱚᱴᱷᱟ ᱠᱚᱨᱮ ᱱᱤᱛᱚᱜ ᱦᱚᱸ ᱦᱚᱠᱼᱟᱹᱭᱫᱟᱹᱨ ᱠᱚ ᱨᱮᱡ ᱦᱚᱪᱚᱜ ᱠᱟᱱᱟ ᱡᱚᱢᱼ ᱡᱟᱭ ᱠᱚ ᱨᱮᱡ ᱦᱚᱪᱚᱜ ᱠᱟᱱᱟ ᱟᱵᱚ ᱡᱩᱫᱤ ᱚᱞ ᱠᱟᱛᱮ ᱵᱚᱱ ᱱᱟᱯᱟᱭ ᱦᱚᱲ ᱵᱚᱱ ᱛᱟᱦᱮ ᱠᱚᱜᱣᱟ ᱥᱮ ᱵᱷᱟᱜᱤ ᱦᱚᱲ ᱵᱚᱱ ᱛᱟᱦᱮᱸ ᱞᱮᱱ ᱠᱷᱟᱱ ᱱᱚᱝᱠᱟ ᱫᱚᱵᱚᱱ ᱠᱚᱨᱟᱣ ᱦᱚᱪᱚ ᱠᱮᱭᱟ ᱥᱮ ᱨᱮᱸᱜᱮᱡ ᱜᱮᱭᱟᱵᱚᱱ ᱨᱮᱸᱜᱮᱡ ᱠᱷᱟᱹᱛᱤᱨ ᱵᱚᱱ ᱱᱚᱝᱠᱟ ᱱᱚᱝᱠᱟᱭᱮᱫ ᱵᱚᱱᱟ
ᱦᱩᱸ
ᱟᱞᱮ ᱜᱟᱱ ᱟᱞᱮ ᱥᱮᱫ ᱦᱚᱸ ᱟᱹᱰᱤᱜᱟᱱ ᱱᱚᱝᱠᱟ ᱢᱮᱱᱟᱜᱼᱟ ᱠᱟ ᱡᱮ ᱩᱱᱠᱩ ᱫᱤᱠᱩ ᱠᱩ ᱨᱮᱡ ᱦᱟᱛᱟᱣᱮᱫ ᱵᱚᱱᱟ ᱡᱟᱭᱜᱟ ᱠᱚ
ᱦᱩᱸ ᱱᱤᱛᱚᱜ ᱦᱚᱸ
ᱦᱳᱭ ᱢᱟᱱᱮ ᱚᱱᱠᱟ ᱞᱮᱠᱟ ᱠᱚ ᱨᱤᱡᱟᱨᱵᱷ ᱠᱟᱜ ᱠᱟᱱᱟ ᱡᱟᱦᱟᱸ ᱠᱚ ᱚᱱᱟ ᱡᱟᱭᱜᱟ ᱠᱚ ᱢᱮᱱᱟᱜ ᱠᱟᱜᱟ
ᱦᱮᱸ
ᱡᱟᱦᱟ ᱡᱟᱭᱜᱟ ᱠᱚᱨᱮ ᱠᱚ ᱚᱲᱟᱜ ᱫᱩᱣᱟᱹᱨᱮᱜᱼᱟ ᱢᱟᱱᱮ ᱚᱱᱠᱟ ᱠᱷᱟᱹᱯᱟᱹᱨᱤ ᱫᱚ ᱵᱟᱝ ᱢᱟ ᱦᱩᱭᱩᱜ ᱜᱮᱭᱟ ᱮᱠᱷᱚᱱ ᱦᱚᱸ
ᱦᱮᱸ ᱟᱪᱪᱷᱟ ᱟᱪᱪᱷᱟ ᱟᱪᱪᱷᱟ ᱱᱚᱠᱟ ᱫᱚ ᱟᱞᱮ ᱥᱮᱫ ᱫᱚ ᱚᱱᱟ ᱫᱚ ᱪᱟᱵᱟ ᱜᱮ ᱵᱚᱱᱫᱚᱣ ᱠᱟᱱᱟ ᱟᱨᱠᱤ ᱚᱱᱠᱟ ᱫᱚ ᱫᱚ ᱡᱚᱛ ᱵᱚᱞᱮ ᱠᱟᱹᱴᱤᱡ ᱤᱭᱟᱹ ᱜᱮ ᱢᱮᱱᱟᱜ ᱞᱮᱭᱟ ᱵᱚᱞᱮ ᱫᱚ ᱵᱟᱹᱱᱩᱜ ᱵᱟᱹᱱᱩᱜ ᱠᱟᱫᱟ
ᱦᱳᱭ ᱦᱳᱭ ᱦᱳᱭ
ᱡᱟᱦᱟᱸ ᱡᱟᱦᱟᱸ ᱛᱤᱞ ᱵᱟᱵᱟ ᱛᱤᱞ ᱢᱟᱹᱡᱷᱤ ᱵᱮᱯᱟᱨ ᱛᱮᱫᱚ ᱚᱞ ᱪᱤᱠᱤ ᱨᱮᱫᱚ ᱥᱟᱱᱛᱟᱞᱤ ᱢᱤᱰᱤᱭᱟᱢ ᱨᱮᱫᱚ ᱡᱟᱦᱟᱸ ᱯᱟᱲᱦᱟᱣ ᱧᱟᱢ ᱜᱮᱭᱟ ᱦᱟᱝ ᱠᱤᱱᱛᱩ ᱦᱮᱸ ᱦᱮᱸ ᱦᱮᱸ ᱡᱟᱦᱟᱸ ᱠᱤᱱ ᱟᱹᱛᱩ ᱤᱭᱟᱹ ᱨᱮᱫᱚ ᱟᱞᱮ ᱵᱟᱝ ᱵᱮᱝᱜᱚᱞᱤ ᱯᱟᱲᱦᱟᱣᱫᱟ ᱩᱱᱤᱭᱟᱜ ᱧᱩᱛᱩᱢ ᱜᱮ ᱵᱟᱠᱚ ᱤᱭᱟᱹᱣ ᱟᱠᱟᱫᱟ ᱤᱛᱤᱦᱟᱸᱟᱥ ᱨᱮ ᱠᱚ ᱨᱟᱠᱟᱵ ᱟᱠᱟᱫᱟ
ᱚᱱᱟ ᱤᱛᱤᱦᱟᱥ ᱨᱮ ᱛᱟᱦᱮᱸᱱᱟ ᱦᱩᱞ ᱵᱚᱞᱮ ᱥᱟᱣᱛᱟᱞ ᱦᱩᱞ ᱵᱚᱞᱮ ᱵᱟᱝ ᱛᱟᱦᱮᱸ ᱠᱟᱱᱟ
ᱦᱮᱸ ᱴᱮᱱ ᱨᱮ ᱴᱮᱱ ᱨᱮᱫᱚ ᱛᱟᱦᱮᱸ ᱞᱮᱱᱟ
ᱦᱮᱸᱮ ᱯᱟᱥᱱᱟᱣ ᱥᱟᱭᱤᱡ ᱫᱚ ᱵᱟᱝ ᱛᱟᱦᱮᱸ ᱠᱟᱱᱟ ᱪᱷᱳᱴᱳ ᱠᱷᱟᱴᱳ ᱢᱤᱫᱴᱟᱝ ᱠᱚ ᱩᱞᱞᱮᱠᱷ ᱠᱟᱜ ᱛᱟᱦᱮᱱᱟ
ᱚᱱᱠᱟᱜᱮ
ᱦᱮᱸ ᱚᱱᱠᱟᱜᱮ ᱟᱵᱚ ᱢᱟᱱᱮ ᱟᱵᱚ ᱫᱚ ᱢᱟᱲᱟᱝ ᱦᱚᱲ ᱡᱟᱦᱟᱸ ᱵᱚᱱ ᱥᱮ ᱟᱹᱫᱤᱵᱟᱹᱥᱤ ᱵᱚᱞᱮ ᱟᱫᱚ ᱟᱵᱚᱣᱟᱜ ᱜᱮ ᱱᱚᱣᱟ ᱛᱟᱦᱮᱸ ᱠᱟᱱᱟ ᱟᱫᱚ ᱢᱮᱱᱠᱷᱟᱱ ᱢᱟ ᱠᱚᱞᱟᱭᱛᱮᱛ ᱵᱟᱠᱚ ᱵᱟᱰᱟᱭᱟ
ᱵᱟᱠᱩ
ᱟᱫᱚ ᱟᱯᱮ ᱥᱮᱫ ᱜᱮ ᱢᱟᱱᱮ ᱱᱚᱣᱟ ᱤᱫᱤ ᱠᱟᱛᱮᱜ ᱯᱟᱥᱱᱟᱣ ᱢᱮᱱᱟᱜ ᱟᱠᱟᱫ
ᱚ
ᱟᱯᱮ ᱥᱮᱫ ᱫᱚ ᱴᱚᱴᱷᱟ ᱠᱚᱨᱮ ᱫᱚ ᱵᱷᱟᱜᱤ ᱠᱚ ᱵᱟᱲᱟᱭᱱᱟ ᱦᱩᱞ ᱤᱫᱤ ᱠᱟᱛᱮ ᱥᱮ
ᱟᱞᱮ ᱥᱮᱫ ᱫᱚ ᱟᱞᱮ ᱢᱚᱱᱮ ᱟᱞᱮ ᱥᱮᱫ ᱠᱷᱚᱱ ᱟᱯᱮ ᱥᱮᱫ ᱜᱮ ᱡᱟᱹᱥᱛᱤ ᱢᱚᱡᱽ ᱠᱚ ᱡᱟᱹᱥᱛᱤ ᱜᱮᱠᱚ ᱵᱟᱰᱟᱭᱟ ᱱᱤᱭᱟᱹ ᱠᱚ ᱵᱮᱜᱚᱨ ᱛᱮᱫᱚ ᱢᱚᱱᱮᱭᱟ
ᱦᱳᱭ ᱦᱳᱭ ᱫᱚ ᱮᱠᱷᱚᱱ ᱦᱚᱸ ᱢᱟᱱᱮ ᱟᱹᱛᱩ ᱟᱹᱛᱩ ᱞᱟᱹᱭ ᱞᱟᱹᱭ ᱡᱮ ᱪᱟᱞᱟᱣ ᱦᱩᱭᱩᱜ ᱛᱟᱞᱮᱭᱟ ᱟ ᱟᱹᱛᱳ ᱟᱹᱛᱳ ᱚᱱᱟ ᱯᱨᱚᱛᱛᱮᱠ ᱵᱚᱪᱷᱚᱨ ᱜᱮ ᱦᱩᱭᱩᱜᱼᱟ ᱟᱫᱚ ᱵᱟᱢ ᱞᱟᱹᱭᱟᱠᱚ ᱠᱷᱟᱱ ᱫᱚ ᱪᱮᱠᱟ ᱠᱚ ᱪᱮᱸᱜᱷᱼᱟ ᱥᱟᱱᱛᱟᱲ ᱦᱚᱯᱚᱱ ᱠᱚᱭ ᱥᱮ
ᱟᱪᱪᱷᱟ ᱟᱪᱪᱷᱟ ᱟᱪᱪᱷᱟ ᱟᱹᱰᱤ ᱟᱹᱰᱤ ᱱᱟᱯᱟᱭ ᱦᱮᱸᱟᱰᱤ ᱱᱟᱯᱟᱭ
ᱦᱮᱸ ᱚᱱᱠᱟᱜᱮ ᱚᱱᱠᱟ ᱡᱚᱠᱷᱚᱱ ᱛᱚᱹ ᱱᱚᱜ ᱚᱭ ᱞᱮ ᱵᱟᱸᱠᱷᱮᱲ ᱵᱟᱲᱟᱭᱟ ᱢᱟᱱᱮ ᱡᱚᱠᱷᱚᱱ ᱡᱟᱦᱟᱸᱴᱟᱜ ᱚᱱᱩᱥᱴᱷᱟᱱ ᱦᱩᱭᱩᱜᱼᱟ ᱥᱮ ᱚᱱᱟ ᱥᱚᱢᱯᱚᱨᱠᱚ ᱞᱮ ᱞᱟᱹᱭᱮᱫ ᱛᱟᱦᱮᱱᱟ ᱡᱮ ᱱᱚᱜ ᱚᱭ ᱡᱮ ᱛᱨᱤᱥᱟ ᱦᱩᱞ ᱠᱟᱱᱟ ᱱᱚᱣᱟ ᱠᱚ ᱛᱤᱱᱟᱹᱜ ᱜᱟᱱ ᱥᱟᱱᱛᱟᱲ ᱦᱚᱯᱚᱱ ᱚᱱᱟ ᱠᱚ ᱟᱸᱡᱚᱢ ᱠᱟᱛᱮ ᱥᱟᱹᱨᱤᱜᱮ ᱢᱟᱱᱮ ᱦᱚᱲᱢᱚ ᱦᱚᱸ
ᱦᱮᱸ ᱮᱠᱫᱚᱢ ᱩᱦ ᱩᱦᱟ ᱮᱠᱫᱚᱢ ᱪᱤᱠᱟᱹᱱᱟ ᱮᱠᱫᱚᱢ ᱤᱭᱟᱹ ᱛᱚᱨᱟ ᱥᱟᱹᱨᱤ ᱠᱟᱛᱷᱟ ᱜᱮ ᱚᱱᱟ ᱚᱱᱟ ᱥᱚᱢᱚᱭ ᱵᱚᱞᱮ ᱫᱚᱥ ᱦᱟᱡᱟᱨ ᱦᱚᱲ ᱤᱭᱟᱹ ᱡᱟᱣᱨᱟ ᱢᱤᱫᱴᱮᱱ ᱠᱚᱢ ᱵᱚᱞᱮ ᱥᱚᱦᱚᱡ ᱠᱟᱛᱷᱟ ᱫᱚ ᱵᱟᱝ ᱠᱟᱱᱟ
ᱦᱳᱭ ᱦᱳᱭ
ᱱᱤᱭᱟᱹ ᱥᱚᱢᱚᱭ ᱜᱮ ᱵᱟᱢ ᱡᱟᱨᱟ ᱫᱟᱲᱮᱭᱟᱠᱚᱣᱟ ᱛᱚ ᱚᱱᱟ ᱥᱚᱢᱚᱭ ᱫᱚ ᱞᱮᱠᱚ ᱡᱟᱣᱨᱟ ᱞᱮᱫ ᱠᱚᱣᱟ ᱛᱟᱦᱚᱞᱮ ᱦᱮ ᱢᱤᱫᱴᱮᱱ ᱵᱷᱟᱵᱤ ᱨᱮᱱᱟᱜ ᱠᱟᱛᱷᱟ ᱠᱟᱱᱟ
ᱦᱮᱸᱠ ᱥᱟᱥ ᱫᱚᱠᱟᱱ ᱡᱟᱹᱥᱛᱤ ᱜᱮ ᱥᱮ ᱢᱟᱱᱮ ᱡᱚᱢ ᱦᱚᱸ ᱵᱟᱠᱚ ᱧᱟᱢ ᱮᱫ ᱛᱟᱦᱮᱱᱟ ᱡᱩᱫᱤ ᱟᱵᱚᱜ ᱜᱮ ᱪᱟᱥ ᱟᱵ ᱵᱚᱱ ᱧᱟᱢᱟ ᱦᱮᱸ ᱵᱤᱱ ᱯᱚᱭᱥᱟ ᱛᱮᱠᱚ ᱠᱷᱟᱴᱟᱶ ᱵᱤᱱ ᱛᱟᱦᱮᱱᱟ
ᱦᱮᱸ ᱦ ᱦ ᱟᱨ ᱡᱟᱦᱟᱸ ᱞᱟᱦᱟ ᱫᱚ ᱩᱱᱠᱩ ᱚᱱᱟ ᱴᱟᱭᱤᱢ ᱨᱮ ᱡᱟᱦᱟᱸ ᱡᱩᱢᱤᱫ ᱛᱟᱦᱮᱸ ᱞᱮᱱᱟ ᱱᱤᱛ ᱫᱚ ᱚᱱᱟ ᱫᱚ ᱵᱟᱹᱱᱩᱜ ᱟᱠᱟᱫᱟ
ᱵᱟᱝ ᱵᱟᱝ ᱵᱟᱝ ᱮᱠᱷᱚᱱ ᱫᱚ ᱵᱟᱹᱲᱛᱤ ᱦᱤᱸᱝᱥᱟᱹ ᱥᱟᱱᱛᱟᱲᱟᱜ ᱜᱮ ᱟᱠᱟ
ᱛᱚᱸ ᱟᱵᱚ ᱫᱚ ᱦᱟᱺᱰᱤ ᱯᱟᱹᱣᱨᱟᱹ ᱞᱟᱹᱜᱤᱫᱵᱚ ᱞᱟᱸᱜᱟᱭᱮᱱᱟ ᱞᱟᱹᱭ ᱫᱟᱲᱮᱭᱟᱜᱼᱟ ᱦᱮᱞᱳ ᱟᱡᱚᱢ ᱫᱟᱢ ᱦᱮᱞᱳ
ᱦᱳᱭ ᱛᱟᱦᱚᱞᱮ ᱚᱠᱛᱚ ᱦᱚᱸ ᱦᱩᱭᱮᱱ ᱛᱟᱞᱟᱝ ᱛᱮ ᱧᱤᱛᱚᱜ ᱫᱚ ᱛᱟᱦᱚᱞᱮ ᱠᱤᱫᱩ ᱢᱟᱢ ᱞᱟᱹᱭ ᱠᱮᱫ ᱦᱩᱭᱱᱟ ᱛᱟᱦᱮᱧᱚᱢ ᱡᱟᱹᱯᱤᱫ ᱪᱮᱫ
ᱚ ᱦᱮᱸ ᱡᱟᱹᱯᱤᱫ ᱫᱟᱹᱧ ᱥᱮ ᱟᱨ ᱢᱤᱫ ᱫᱷᱟᱣᱤᱧ ᱠᱚᱞ ᱟᱢᱟ ᱡᱮ ᱡᱟᱹᱯᱤᱫᱟ
ᱟᱪᱪᱷᱟ ᱟᱪᱪᱷᱟ ᱵᱮᱥ ᱦᱮᱸ ᱦᱮᱸ ᱟᱹᱰᱤ ᱴᱷᱤᱠ ᱜᱮᱭᱟ ᱴᱷᱤᱠ ᱜᱮᱭᱟ ᱚᱱᱟ ᱚᱥᱩᱵᱤᱫᱷᱟ ᱵᱟᱹᱱᱩᱜ ᱟᱠᱟᱫᱟ
ᱦᱮᱸ ᱜᱟᱯᱟ ᱯᱷᱟᱸᱠᱟ ᱡᱚᱠᱷᱚᱢ ᱛᱟᱦᱮᱱᱟ ᱛᱚᱠᱷᱚᱱᱮᱢ ᱢᱮᱥᱮᱡᱽ ᱧᱮᱞᱮᱫᱼᱟ
ᱦᱸ ᱦᱮᱸ ᱴᱷᱤᱠ ᱜᱮᱭᱟ
ᱛᱚᱸ ᱢᱟ ᱛᱟᱦᱞᱮ ᱡᱟᱹᱯᱤᱫ ᱢᱮ ᱢᱮᱡᱽᱛᱮ ᱛᱟᱦᱮᱱ ᱢᱮ ᱦᱳᱭ ᱛᱚ